ᱦᱮᱸ ᱦᱮᱞᱳ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ
ᱠᱟᱹᱴᱤᱡ ᱨᱚᱲ ᱠᱟᱹᱴᱤᱡ ᱵᱟᱝ ᱵᱟᱝ ᱟᱸᱡᱚᱢ ᱦᱚᱫᱚᱜ ᱠᱟᱱᱟ
ᱟᱸᱡᱚᱢᱚᱜ ᱠᱟᱱᱟ ᱛᱚ ᱱᱤᱛᱚᱜ?
ᱦᱮᱸ ᱟᱸᱡᱚᱢᱚᱜ ᱠᱟᱱᱟ ᱱᱤᱛᱚᱜ ᱫᱚ ᱟᱫᱚ ᱪᱮᱫ ᱠᱚᱵᱤᱱ ᱪᱤᱠᱟᱹᱭᱟ?
ᱦᱮᱸ ᱜᱚᱝᱠᱮ ᱱᱚᱜ-ᱚᱭ ᱵᱮᱨᱮᱫ ᱵᱟᱲᱟ ᱠᱟᱛᱮ ᱵᱮᱨᱟᱥ ᱵᱟᱲᱟ ᱠᱟᱛᱮ ᱜᱮ ᱱᱚᱜ-ᱚᱭ ᱫᱩᱲᱩᱵ ᱵᱟᱲᱟ ᱦᱩᱭ ᱟᱠᱟᱱᱟ
ᱟᱪᱪᱷᱟ ᱛᱚ ᱱᱟᱯᱟᱭ ᱜᱮᱛᱚ ᱚᱲᱟᱜ ᱠᱚᱨᱮ?
ᱦᱮᱸ ᱜᱚᱝᱠᱮ ᱱᱟᱯᱟᱭ ᱜᱮ ᱚᱲᱟᱜ ᱠᱚᱨᱮ ᱦᱚᱸ
ᱟᱪᱪᱷᱟ ᱛᱚ ᱫᱟᱜ ᱡᱟᱹᱲᱤ ᱪᱮᱠᱟ ᱦᱩᱭᱩᱜ ᱠᱟᱱᱟ ᱚᱱᱛᱮ?
ᱱᱚᱛᱮ ᱜᱚᱝᱠᱮ ᱫᱟᱜ ᱡᱟᱹᱲᱤ ᱠᱚᱫᱚ ᱤᱧ ᱫᱚ ᱵᱟᱸᱠᱩᱲᱟ ᱨᱤᱧ ᱛᱟᱦᱮᱱ ᱜᱮᱭᱟ ᱛᱚ ᱱᱤᱛᱚᱜ ᱱᱚᱸᱰᱮᱱᱟᱜ ᱵᱟᱸᱠᱩᱲᱟ ᱵᱟᱸᱠᱩᱲᱟ ᱨᱮᱱᱟᱜ ᱫᱟᱜ ᱡᱟᱹᱲᱤ ᱠᱚᱫᱚ ᱚᱱᱠᱟ ᱵᱷᱟᱵᱽ ᱛᱮ ᱵᱟᱝ ᱧᱮᱞᱚᱜ ᱠᱟᱱᱟ ᱚᱝᱠᱟ ᱵᱟᱨᱥᱤ ᱯᱮ ᱫᱤᱱ ᱞᱟᱦᱟᱨᱮ ᱚᱝᱠᱟᱭ ᱫᱟᱜ ᱡᱟᱹᱲᱤᱭ ᱠᱟᱫᱟ ᱟᱨ ᱱᱤᱛᱚᱜ ᱫᱚ ᱚᱝᱠᱟ ᱫᱟᱜ ᱡᱟᱹᱲᱤ ᱨᱮᱱᱟᱜ ᱚᱝᱠᱟ ᱵᱟᱝ ᱧᱮᱞᱚᱜ ᱠᱟᱱᱟ ᱟᱫᱚ ᱜᱚᱝᱠᱮ ᱟᱯᱮᱥᱮᱫ ᱜᱮ ᱚᱠᱟᱞᱮᱠᱟ ᱚᱱᱛᱮ ᱫᱟᱜ ᱡᱟᱹᱲᱤ ᱠᱚᱨᱮᱱᱟᱜ
ᱦᱤᱛᱳᱜ ᱫᱚ ᱫᱟᱜ ᱡᱟᱹᱲᱤ ᱵᱷᱟᱜᱤ ᱜᱮ ᱦᱩᱭᱩᱜ ᱠᱟᱱᱟ᱾
ᱟᱪᱪᱷᱟ ᱟᱪᱪᱷᱟ ᱜᱚᱝᱠᱮ ᱛᱟᱦᱚᱞᱮ ᱟᱯᱮ ᱰᱤᱥᱴᱤᱠ ᱫᱚ ᱚᱠᱟ ᱠᱟᱱᱟ
ᱟᱞᱮ ᱱᱚᱣᱟ ᱵᱟᱠᱩᱲᱟ ᱜᱮ
ᱵᱟᱸᱠᱩᱲᱟ ᱜᱮ ᱵᱟᱝ
ᱦᱟᱸ
ᱟᱪᱪᱷᱟ ᱟᱪᱪᱷᱟ ᱟᱪᱪᱷᱟ ᱟᱫᱚ ᱱᱚᱜᱼᱚᱭ ᱵᱟ ᱱᱚᱜᱼᱚᱭ ᱟᱫᱚ ᱧᱮᱞᱚᱜ ᱠᱟᱱᱟ ᱱᱤᱛᱳᱜ ᱱᱚᱜᱚᱭ ᱡᱩᱫᱤ ᱵᱚᱱ ᱧᱮᱞᱟ ᱱᱤᱛᱚᱜ ᱫᱚ ᱱᱚᱜ ᱚᱭ ᱟᱥᱟᱲ ᱵᱚᱸᱜᱟ ᱥᱮ ᱪᱟᱥ ᱥᱤᱡᱤᱱ ᱠᱟᱱᱟ ᱟᱫᱚ ᱫᱟᱜ ᱠᱚᱦᱚᱸ ᱵᱟᱝ ᱧᱮᱞᱚᱜ ᱠᱟᱱᱛᱮ ᱪᱟᱹᱥᱤ ᱠᱚ ᱚᱱᱟ ᱠᱚᱭᱚᱜ ᱦᱚᱨ ᱨᱮ ᱢᱮᱱᱟᱜ
ᱦᱮᱸ ᱦᱮᱸ᱾ ᱦᱚᱭ ᱛᱚ, ᱦᱳᱭ ᱦᱩᱞ ᱢᱟᱦᱟ ᱯᱚᱨᱮ ᱜᱮᱛᱚ ᱠᱟᱹᱴᱤᱡ ᱫᱟᱜ ᱠᱮᱫᱟᱭ ᱛᱚ᱾
ᱦᱮᱸ ᱦᱮᱸ ᱦᱮᱸ᱾ ᱟᱫᱚ ᱦᱩᱞ ᱢᱟᱦᱟ ᱢᱟ ᱜᱚᱢᱠᱮ ᱯᱟᱨᱚᱢ ᱮᱱᱟ᱾ ᱟᱫᱚ ᱚᱱᱟ ᱫᱚ ᱦᱩᱞ ᱢᱟᱦᱟ ᱫᱚᱯᱮ ᱢᱟᱱᱟᱣ ᱞᱮᱫᱟ ᱥᱮ ᱵᱟᱝ?
ᱦᱮᱸ ᱢᱟᱱᱟᱣ ᱦᱩᱭ ᱞᱮᱱᱟ, ᱵᱷᱟᱹᱜᱤ ᱜᱮ ᱦᱩᱭᱱᱟ᱾ ᱟᱯᱮ ᱚᱱᱛᱮ?
ᱦᱮᱸ ᱜᱚᱝᱠᱮ ᱢᱟᱱᱟᱣ ᱦᱩᱭᱮᱱ ᱜᱮᱭᱟ᱾
ᱟᱪᱪᱷᱟ
ᱚᱱᱟ ᱫᱚ ᱢᱟᱱᱟᱣ ᱩᱪᱤᱛ ᱫᱚᱨᱠᱟᱨ, ᱡᱩᱫᱤ ᱚᱱᱟ ᱫᱚ ᱟᱵᱚ ᱨᱮᱱ ᱡᱟᱦᱟᱸᱭ ᱯᱷᱨᱤᱰᱚᱢ ᱯᱷᱟᱭᱴᱟᱨ ᱥᱤᱫᱩ-ᱠᱟᱹᱱᱩ ᱡᱟᱦᱟᱸᱭ ᱟᱵᱚ ᱠᱷᱟᱹᱛᱤᱨ ᱛᱮ ᱥᱮ ᱩᱱᱠᱤᱱ ᱞᱟᱹᱲᱦᱟᱹᱭ ᱞᱮᱫ ᱠᱷᱟᱹᱛᱤᱨ ᱠᱤᱱ ᱤᱝᱨᱮᱡᱽ ᱵᱤᱨᱳᱫᱽ ᱨᱮ ᱱᱤᱛᱚᱜ ᱟᱵᱚ ᱢᱮᱱᱟᱜ ᱟᱠᱟᱫ ᱵᱚᱱᱟ᱾ ᱡᱩᱫᱤ ᱩᱱᱠᱩ ᱩᱱᱠᱩ ᱡᱩᱫᱤ ᱵᱟᱝᱵᱚᱱ ᱵᱚᱸᱜᱟ ᱵᱩᱨᱩ ᱟᱠᱚ, ᱛᱟᱦᱚᱞᱮ ᱪᱤᱠᱟᱹᱛᱮ ᱟᱵᱚ ᱵᱚᱱ ᱞᱟᱹᱭᱟᱹᱜᱼᱟ ᱡᱮ ᱟᱵᱚ ᱥᱟᱱᱛᱟᱲ ᱠᱟᱱᱟ ᱵᱚᱱ ᱢᱮᱱᱛᱮ?
ᱦᱩᱸ ᱦᱩᱸ ᱦᱩᱸ ᱦᱩᱸ᱾
ᱦᱮᱸ᱾
ᱚᱱᱟ ᱜᱮ ᱢᱟᱱᱟᱣ ᱦᱩᱭᱱᱟ᱾ ᱡᱚ ᱢᱟᱱᱮ ᱦᱚᱯᱚᱱ ᱠᱚ ᱛᱟᱦᱮᱸ ᱠᱟᱱᱟ ᱠᱚ ᱢᱟᱱᱮ ᱠᱟᱹᱴᱤᱡ ᱠᱟᱹᱴᱤᱡ ᱜᱤᱫᱽᱨᱟᱹ ᱠᱚ ᱟᱛᱮ, ᱢᱟᱱᱟ ᱦᱩᱭᱱᱟ᱾ ᱫᱩ ᱦᱩᱭᱱᱟ ᱠᱤᱱ ᱱᱩᱠᱤᱱ ᱫᱚᱠᱷ ᱦᱩᱭ ᱠᱟᱱᱟ ᱠᱤᱱ ᱟᱵᱚ ᱞᱟᱹᱜᱤᱫ᱾ ᱞᱟᱹᱲᱦᱟ. ᱭ ᱞᱟᱜ ᱠᱤᱱ᱾ ᱩᱱᱠᱤᱱ ᱠᱤᱱ ᱞᱟᱹᱲᱦᱟᱹᱭ ᱞᱮᱫ ᱛᱮ, ᱱᱤᱛᱚᱜ ᱟᱵᱚ ᱚᱱᱟ ᱡᱟᱭᱜᱟ ᱨᱮ ᱢᱮᱱᱟᱜ ᱵᱚᱱᱟ᱾
ᱮᱠᱫᱚᱢ ᱮᱠᱫᱚᱢ ᱜᱚᱢᱠᱮ᱾ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱟ᱾
ᱟᱨ ᱩᱱᱠᱤᱱ ᱦᱮᱸ ᱞᱟᱹᱭ ᱵᱤᱱ
ᱟᱪᱪᱷᱟ ᱜᱚᱝᱠᱮ ᱱᱚᱜᱼᱚᱭ ᱱᱤᱛᱚᱜ ᱱᱚᱝᱠᱟ ᱧᱮᱞᱚᱜ ᱠᱟᱱᱟ, ᱠᱤᱪᱷᱩ ᱠᱤᱪᱷᱩ ᱠᱤᱪᱷᱩ ᱟᱹᱛᱩ ᱨᱮ ᱱᱚᱣᱟ ᱦᱩᱞ ᱢᱟᱦᱟ ᱤᱫᱤ ᱠᱟᱛᱮᱫ ᱪᱮᱫ ᱜᱮ ᱵᱟᱝ ᱠᱚ ᱵᱟᱰᱟᱭᱟ? ᱛᱟᱦᱚᱞᱮ ᱚᱱᱟ ᱟᱹᱛᱩ ᱨᱮᱱ ᱦᱚᱲ ᱟᱵᱚ ᱪᱮᱫ ᱵᱚᱱ ᱢᱮᱛᱟ ᱠᱚᱣᱟ? ᱜᱚᱝᱠᱮ ᱟᱵᱤᱱ ᱚᱱᱟ ᱚᱱᱟ ᱤᱫᱤ ᱠᱟᱛᱮ ᱪᱮᱫ ᱵᱤᱱ ᱞᱟᱹᱭ ᱮᱫᱟ?
ᱢᱟᱱᱮ ᱪᱮᱫ ᱞᱤᱧ ᱫᱚ ᱢᱟᱱᱮ ᱚᱱᱟ ᱫᱚ ᱚᱱᱟ ᱩᱱᱠᱩ ᱥᱤᱠᱠᱷᱟ ᱨᱮᱱᱟᱜ ᱠᱟᱹᱴᱤᱡ ᱤᱭᱟᱹ ᱛᱟᱦᱮᱸ ᱠᱟᱱ ᱫᱚ ᱵᱟᱠᱚ ᱩᱱᱠᱤᱱ ᱫᱤᱭᱮ ᱢᱟᱱᱮ ᱯᱷᱮᱰ ᱠᱷᱚᱱ ᱜᱮ, ᱩᱱᱠᱤᱱ ᱫᱤᱭᱮ ᱢᱟᱱᱮ ᱠᱷᱚᱱ ᱡᱮ ᱱᱩᱠᱤᱱ ᱫᱚ ᱪᱤᱞᱮ ᱠᱟᱱᱟ ᱠᱤᱱ ᱵᱟᱝ ᱠᱟᱱᱟ ᱠᱤᱱ? ᱦᱮᱸᱥᱮ, ᱚᱱᱟ ᱢᱟᱱᱮ ᱵᱟᱲᱟᱭ ᱵᱟᱹᱱᱩᱜ ᱛᱟᱠᱚ? ᱟᱨᱮ ᱡᱩᱢᱤᱫ ᱩᱱᱟᱹᱜ ᱵᱟᱹᱱᱩᱜ ᱛᱟᱠᱚᱣᱟ ᱡᱮ ᱪᱮᱫ ᱦᱩᱭᱩᱜ ᱠᱟᱱᱟ ᱵᱟᱝ ᱦᱩᱭᱩᱜ ᱠᱟᱱᱟ? ᱵᱟᱠᱷᱟᱱ ᱡᱩᱢᱤᱫ ᱛᱟᱦᱮᱸ ᱞᱮᱠᱷᱟᱱ ᱥᱮ ᱢᱤᱫᱴᱮᱡ ᱡᱟᱦᱟᱸᱭ ᱜᱮ ᱢᱤᱫ ᱦᱚᱲᱮ ᱞᱟᱹᱭᱟᱜ ᱠᱟᱱᱟ ᱡᱮ ᱱᱩᱠᱤᱱ ᱫᱚ ᱱᱩᱭ ᱠᱟᱱᱟ ᱠᱤᱱ ᱥᱮ ᱦᱩᱞ ᱢᱟᱦᱟᱸ ᱥᱮᱴᱮᱨᱚᱜ ᱠᱟᱱᱟ ᱾ ᱱᱚᱣᱟ ᱞᱟᱹᱭ ᱠᱟᱹᱴᱤᱡ ᱡᱟᱦᱟᱸᱱᱟᱜ ᱠᱚᱨᱟᱣ ᱦᱩᱭ ᱞᱮᱠᱷᱟᱱ ᱵᱷᱟᱹᱜᱤᱜᱼᱟ᱾ ᱯᱚᱨᱚᱵᱚᱨᱛᱤ ᱵᱷᱚᱵᱤᱥᱚᱛ ᱨᱮ ᱜᱤᱫᱽᱨᱟᱹ ᱠᱚ ᱢᱟᱱᱮ ᱵᱟᱲᱟᱭ ᱧᱟᱢᱟ ᱠᱚ᱾ ᱦᱮᱸ ᱥᱮ᱾ ᱟᱹᱵᱤᱱ ᱪᱮᱫ ᱵᱤᱱ ᱞᱟᱹᱭ ᱮᱫᱟ ᱱᱚᱣᱟ ᱠᱚ ᱱᱤᱭᱮ?
ᱦᱮᱸ ᱜᱚᱝᱠᱮ ᱚᱱᱟ ᱫᱚ ᱟᱹᱰᱤ ᱡᱚᱛᱷᱟᱛ ᱠᱟᱛᱷᱟ ᱵᱮᱱ ᱢᱮᱱ ᱠᱟᱫᱟ᱾ ᱡᱟᱦᱟᱸᱭ ᱠᱚ ᱡᱟᱦᱟᱸ ᱟᱹᱛᱩ ᱨᱮ ᱵᱟᱝ ᱠᱚ ᱵᱟᱲᱟᱭᱟ᱾ ᱚᱱᱟ ᱤᱫᱤ ᱠᱟᱛᱮ ᱡᱮ ᱛᱤᱨᱤᱥᱮ ᱡᱩᱱ ᱪᱮᱫ ᱠᱟᱱᱟ ᱟᱨ ᱮᱱᱦᱤᱞᱚᱜ ᱪᱮᱫᱟᱜ ᱠᱚ ᱢᱟᱱᱟᱣᱟ? ᱚᱱᱟ ᱵᱟᱝ ᱠᱚ ᱵᱟᱝ ᱠᱚ ᱵᱟᱲᱟᱭᱟ ᱚᱱᱟ ᱤᱫᱤ ᱠᱟᱛᱮ ᱛᱟᱦᱚᱞᱮ ᱡᱟᱦᱟᱸᱭ ᱠᱚ ᱚᱱᱠᱟ ᱟᱵᱚ ᱠᱚᱵᱚᱱ ᱵᱟᱰᱟᱭᱟ᱾ ᱚᱱᱟ ᱫᱤᱥᱚᱢ ᱨᱮ ᱥᱮᱱ ᱠᱟᱛᱮᱜ ᱩᱱᱠᱩ ᱟᱛᱳ ᱦᱚᱲ ᱵᱚᱱ ᱞᱟᱹᱭ ᱟᱠᱚᱣᱟ ᱡᱮ, ᱱᱚᱣᱟ ᱛᱤᱨᱤᱥᱮ ᱡᱩᱱ ᱫᱚ ᱱᱚᱣᱟ ᱠᱷᱟᱹᱛᱤᱨ ᱵᱚᱱ ᱢᱟᱱᱟᱣᱟ ᱡᱚᱠᱷᱚᱱᱼ- ᱫᱩ ᱦᱟᱡᱟᱨ ᱥᱮ ᱟᱴᱷᱟᱨᱚ ᱥᱚ ᱯᱚᱧᱪᱟᱱᱱᱚ ᱥᱟᱞ ᱞᱟᱦᱟ ᱡᱚᱠᱷᱚᱱ ᱟᱵᱚ ᱤᱝ ᱵᱷᱟᱨᱚᱛ ᱫᱤᱥᱚᱢ ᱛᱮ ᱤᱝᱨᱮᱡᱽ ᱠᱚᱠᱚ ᱦᱮᱡ ᱞᱮᱱᱟ ᱩᱱ ᱥᱚᱢᱚᱭ ᱚᱱᱟ ᱟᱵᱚ ᱵᱷᱟᱨᱚᱛ ᱫᱤᱥᱚᱢ ᱨᱟᱡᱽ ᱠᱚ ᱪᱟᱹᱞᱩᱭᱮᱫ ᱛᱟᱦᱮᱸᱫ ᱾ ᱟᱨ ᱟᱵᱚ ᱥᱟᱱᱛᱟᱲ ᱢᱟ -ᱼ ᱱᱚᱜᱼᱚᱭ ᱡᱟᱦᱟᱸ ᱵᱤᱨ ᱠᱚ ᱢᱟᱜ ᱯᱷᱟᱫᱟ ᱠᱟᱛᱮᱜ ᱠᱷᱮᱛ ᱠᱚᱵᱚᱱ ᱵᱮᱱᱟᱣᱮᱫ ᱛᱟᱦᱮᱸᱫ ᱚᱱᱟᱦᱚᱸᱩᱱᱠᱩ ᱤᱝᱨᱮᱡᱽ ᱠᱚᱜᱮ ᱚᱱᱟ ᱡᱟᱦᱟᱸ ᱴᱩᱠᱩ ᱯᱷᱚᱥᱚᱞ ᱦᱳᱭᱳᱜ ᱠᱟᱱ ᱛᱟᱦᱮᱸ ᱚᱱᱟ ᱠᱚᱦᱚᱸ ᱠᱚ ᱦᱟᱛᱟᱣᱮᱫ ᱛᱟᱦᱮᱸᱫ ᱟᱨ ᱠᱷᱟᱡᱽᱱᱟ ᱠᱚᱦᱚᱸ ᱟᱠᱚ ᱠᱚ ᱮᱢ ᱦᱚᱪᱚᱭᱮᱫ ᱵᱚᱱ ᱛᱟᱦᱮᱸ ᱾ ᱟᱨ ᱮᱯᱪ ᱠᱷᱟᱡᱽᱱᱟ ᱢᱟᱠᱚ ᱮᱢ ᱦᱚᱪᱚᱭᱮᱫ ᱵᱚᱱᱟ ᱟᱨ ᱚᱱᱟ ᱥᱟᱶᱛᱮ -ᱼ ᱮᱯᱪ, ᱟᱵᱚ ᱨᱤᱱ ᱛᱤᱨᱞᱟᱹ ᱠᱚ ᱪᱮᱛᱟᱱ ᱨᱮᱦᱚᱸ ᱵᱮᱹᱵᱟᱹᱲᱤᱡ ᱠᱚ ᱠᱟᱹᱢᱤᱭᱮᱫ ᱛᱟᱦᱮᱸᱫ ᱾ ᱢᱟᱱᱮ, ᱚᱱᱟ ᱠᱚ ᱵᱟᱝ ᱧᱮᱞ ᱥᱟᱢᱴᱟᱣ ᱠᱷᱟᱹᱛᱤᱨ ᱥᱤᱫᱩ ᱟᱨ ᱠᱟᱹᱱᱦᱩ ᱫᱚ ᱥᱟᱨᱡᱚᱢ ᱜᱤᱨᱟᱹ ᱠᱤᱱ ᱛᱚᱞ ᱠᱮᱫᱟ ᱥᱟᱨᱡᱚᱢ ᱜᱤᱨᱟᱹ ᱾ ᱚᱱᱟ ᱥᱟᱨᱡᱚᱢ ᱜᱤᱨᱟᱹ ᱠᱤᱱ ᱛᱚᱞ ᱠᱟᱛᱮ ᱫᱷᱟᱸᱩ ᱟᱨ ᱜᱟᱸᱜᱩ
ᱟᱹᱛᱩ ᱟᱹᱛᱩ ᱠᱤᱱ